ᱦᱟᱞᱳ ᱦᱩᱸ ᱡᱚᱦᱟᱨ ᱜᱮ ᱜᱚᱝᱠᱮ᱾ ᱦᱮᱸ ᱡᱚᱦᱟᱨ ᱜᱮ,
ᱦᱟᱞᱳ
ᱨᱚᱲ ᱟᱸᱡᱚᱢ ᱨᱚᱲ ᱟᱡᱟᱢᱚᱜ ᱠᱟᱱᱟ ᱦᱮᱸ ᱨᱚᱲ ᱟᱸᱡᱚᱢᱚᱜ ᱠᱟᱱᱟ?
ᱠᱟᱱᱟ
ᱟᱢᱟᱜ ᱛᱷᱚᱲᱟ ᱢᱟᱡᱷᱮ ᱢᱟᱡᱷᱮ ᱠᱟᱴᱟᱣ ᱧᱚᱜᱚᱜ ᱠᱟᱱᱟ ᱴᱟᱣᱟᱨ ᱨᱮ ᱛᱷᱚᱲᱟ ᱦᱤᱡᱩᱜ ᱢᱮ,
ᱦᱟᱞᱳ
ᱱᱤᱛᱚᱜ ᱱᱤᱛᱚᱜ ᱫᱚ ᱥᱟᱯᱷᱟ ᱜᱮ ᱦᱤᱡᱩᱜ ᱠᱟᱱᱟ ᱟᱢᱟᱜ᱾
ᱟᱢ ᱢᱟ ᱞᱟᱹᱭ ᱢ ᱦᱩᱭᱩᱜ-ᱟ᱾
ᱪᱮᱫᱠᱟ ᱟᱫᱚ ᱵᱮᱥ ᱵᱟᱲᱟ ᱜᱮᱛᱚ?
ᱦᱩᱸ ᱦᱩᱸ ᱵᱮᱥ ᱵᱟᱲᱟᱭ ᱜᱮ, ᱟᱢ ᱜᱮ?
ᱤᱧ ᱦᱚ ᱵᱮᱥ ᱵᱟᱲᱟ ᱜᱮ᱾ ᱛᱚ ᱪᱮᱫ ᱞᱮᱠᱟ ᱫᱟᱜ ᱵᱟᱲᱟ ᱠᱮᱫᱟ ᱛᱮᱦᱮᱧ?
ᱩᱸ ᱛᱮᱦᱮᱧ ᱫᱚ ᱦᱟᱸᱜ ᱟᱞᱮᱥᱮᱱ ᱫᱚ ᱚᱱᱠᱟ ᱫᱟᱜ ᱡᱟᱹᱲᱤ ᱫᱚ ᱵᱟᱹᱱᱩᱜ ᱟᱠᱟᱫᱟ ᱦᱟᱸᱜ ᱨᱤᱢᱤᱞ ᱠᱟᱜ ᱜᱮᱭᱟ ᱥᱮᱛᱟᱜ ᱠᱷᱚᱱ ᱫᱚ ᱦᱟᱸᱜ᱾ ᱨᱤᱢᱤᱞ ᱟᱫᱚ ᱦᱟᱸᱜ ᱫᱟᱜ ᱫᱚ ᱦᱟᱸᱜ ᱟᱹᱣᱨᱤᱭᱟ ᱵᱟᱝ ᱦᱮᱡ ᱠᱟᱱᱟ ᱟᱫᱚ ᱦᱟᱸᱜ ᱱᱤᱛᱚᱜ ᱫᱚ ᱦᱚᱸ ᱧᱩᱛ ᱜᱮ ᱢᱮᱱᱟᱜ ᱠᱟᱫᱟ ᱦᱟᱸᱜ ᱫᱟᱜ ᱜᱮ ᱦᱳᱭᱛᱳ ᱦᱟᱸᱜ ᱧᱤᱫᱟᱹ ᱵᱮᱲᱟ ᱥᱮᱫ ᱢᱚᱱᱮ ᱦᱩᱭᱩᱜ ᱠᱟᱱᱟ ᱛᱚ ᱦᱟᱸᱜ᱾ ᱟᱯᱮ ᱚᱱᱛᱮ?
ᱦᱩᱸ ᱟᱞᱮ ᱥᱮᱫ ᱫᱚ ᱦᱟᱸᱜ ᱦᱚᱜ ᱚᱭ ᱫᱟᱜ ᱵᱟᱲᱟ ᱠᱮᱫ ᱜᱮᱭᱟᱭ᱾
ᱦᱮᱸ
ᱛᱚᱵᱮ ᱠᱟᱹᱴᱤᱡ ᱤᱭᱟᱹ ᱵᱤᱥᱚᱭ ᱛᱮ ᱠᱚᱱᱳ ᱞᱟᱹᱭ ᱢᱮ᱾
ᱢᱟ ᱛᱮ
ᱟᱵᱚ ᱢᱟᱹᱱᱢᱤ ᱪᱮᱞᱠᱟ ᱵᱚᱱ ᱡᱚᱢ ᱧᱩ ᱞᱮᱠᱷᱟᱱ ᱡᱮ ᱦᱚᱲᱢᱚ ᱢᱚᱸᱡᱽ ᱛᱟᱦᱮᱸᱱᱟ ᱥᱮ ᱪᱮᱞᱠᱟ ᱵᱚᱱ ᱛᱟᱦᱮᱸ ᱞᱮᱱᱠᱷᱟᱡ? ᱟᱵᱚᱣᱟᱜ ᱦᱚᱲᱢᱚ ᱢᱚᱸᱡᱽ ᱛᱟᱦᱮᱸᱱᱟ ᱛᱷᱚᱲᱟ ᱚᱱᱟ ᱠᱚ ᱵᱟᱨᱮ ᱨᱮ ᱠᱟᱹᱴᱤᱡ ᱞᱟᱹᱭᱢᱮ᱾
ᱦᱟᱸ ᱦᱟᱸ ᱟᱵᱚ ᱢᱟᱦᱟᱸᱜ ᱢᱟᱹᱱᱢᱤ ᱢᱟᱦᱟᱸᱜ ᱡᱮᱦᱮᱛᱩ ᱦᱮᱸ ᱡᱚᱢ ᱧᱩ ᱨᱮ ᱵᱟᱢ ᱛᱟᱦᱮᱸᱱ ᱞᱮᱠᱷᱟᱱᱟᱜ ᱵᱷᱟᱜᱤ ᱴᱷᱤᱠ ᱵᱟᱢ ᱛᱟᱦᱮᱸ ᱫᱟᱲᱮᱭᱟᱜ-ᱟ ᱟᱨ ᱛᱮᱦᱮᱧ ᱜᱟᱯᱟ ᱚᱱᱟ ᱠᱷᱟᱹᱛᱤᱨ ᱛᱮ ᱟᱹᱰᱤ ᱜᱟᱱ ᱦᱚᱲ ᱦᱚᱸ ᱠᱚ ᱪᱟᱞᱟᱜ ᱠᱟᱱ ᱜᱮᱭᱟ ᱦᱟᱥᱯᱟᱛᱟᱞ ᱛᱮ᱾ ᱟᱫᱚ ᱱᱤᱛᱚᱜ ᱫᱚ ᱠᱟᱛᱷᱟ ᱦᱩᱭᱩᱜ ᱠᱟᱱᱟ ᱦᱟᱸᱜ ᱯᱨᱚᱠᱨᱤᱛᱤ ᱨᱮ ᱡᱟᱦᱟᱸ ᱡᱤᱱᱤᱥ ᱠᱚ ᱢᱮᱱᱟᱜ ᱠᱟᱫᱟ ᱡᱟᱦᱟᱸ ᱫᱚ ᱱᱮᱪᱟᱨᱮᱞ ᱜᱮᱭᱟ ᱠᱮᱢᱤᱠᱮᱞ ᱠᱚᱥᱮ ᱮᱴᱟᱜ ᱮᱴᱟᱜ ᱡᱟᱦᱟᱸ ᱠᱚ ᱨᱟᱱ ᱥᱮ ᱥᱟᱨ ᱠᱚᱦᱚᱸ ᱩᱱᱟᱹᱜ ᱵᱟᱝ ᱤᱭᱟᱹᱜ ᱠᱟᱱᱟ᱾ ᱚᱱᱟ ᱠᱟᱱᱟᱜ ᱡᱤᱱᱤᱥ ᱠᱚ ᱡᱚᱢ ᱦᱩᱭᱩᱜ ᱛᱟᱵᱚᱱᱟ ᱡᱟᱹᱥᱛᱤ ᱠᱟᱭᱛᱮ᱾ ᱡᱟᱦᱟᱸ ᱫᱚ ᱦᱩᱭᱩᱜ ᱠᱟᱱᱟ ᱟᱨᱠᱤ ᱯᱷᱨᱮᱥ ᱡᱟᱦᱟᱸ ᱯᱷᱨᱮᱥ ᱯᱷᱩᱰ ᱠᱚ ᱵᱷᱟᱜᱮᱭᱟᱜ ᱡᱚᱢ ᱧᱩ ᱠᱚ᱾ ᱡᱚᱢ ᱧᱩ ᱪᱮᱛᱟᱱ ᱜᱮᱦᱟᱸᱜ ᱰᱤᱯᱮᱱᱰᱚᱜ ᱠᱟᱱᱟ ᱟᱢ ᱵᱷᱟᱹᱜᱤᱢ ᱛᱟᱦᱮᱸᱱᱟ ᱥᱮ ᱠᱷᱟᱨᱟᱯᱮᱢ ᱛᱟᱦᱮᱸᱱᱟ᱾ ᱢᱤᱫᱴᱮᱱ ᱦᱚᱲ ᱦᱚᱭᱛᱚ ᱡᱚᱢ ᱧᱩ ᱵᱟᱭ ᱠᱚᱨᱟᱣ ᱮᱫᱟ ᱠᱤᱱᱛᱩ ᱦᱟᱸᱜ ᱮᱴᱟᱜ ᱮᱴᱟᱜ ᱦᱟᱺᱰᱤ ᱯᱟᱹᱣᱨᱟᱹ ᱥᱮ ᱮᱴᱟᱜ ᱮᱴᱟᱜ ᱠᱚᱫᱚ ᱦᱟᱸᱜ ᱵᱷᱟᱜᱤ ᱴᱷᱤᱠᱮ ᱧᱩᱭᱮᱫᱟ᱾ ᱟᱫᱚ ᱩᱱᱤ ᱦᱚᱲ ᱫᱚ ᱛᱟᱦᱚᱞᱮ ᱚᱱᱟ ᱡᱚᱢ ᱠᱚᱢ ᱠᱷᱟᱹᱛᱤᱨ ᱛᱮ ᱥᱮ ᱵᱷᱟᱜᱤ ᱴᱷᱤᱠ ᱵᱟᱝ ᱡᱚᱢ ᱠᱷᱟᱹᱛᱤᱨ ᱛᱮ ᱩᱱᱤ ᱫᱚ ᱦᱟᱸᱜ ᱦᱚᱲᱢᱚ ᱫᱚ ᱦᱟᱸᱜ ᱵᱟᱹᱲᱤᱡᱚᱜ -ᱠᱟᱱ ᱛᱟᱭ ᱜᱮᱭᱟ᱾ ᱠᱤᱴᱱᱤ ᱠᱚ ᱞᱮᱵᱟᱨ ᱠᱚ ᱠᱷᱟᱨᱟᱯᱚᱜ ᱠᱟᱱᱟ ᱦᱚᱲᱢᱚ ᱵᱷᱤᱛᱨᱤ ᱨᱮᱭᱟᱜ ᱟᱭᱢᱟ ᱞᱮᱠᱟᱱᱟᱜ ᱯᱨᱚᱵᱮᱞᱮᱢ ᱦᱩᱭᱩᱜ ᱠᱟᱱᱟ᱾
ᱦᱳᱭ ᱦᱳᱭ
ᱛᱚ ᱦᱟᱸᱜ ᱡᱮ ᱟᱵᱚ ᱡᱚᱢ ᱧᱩ ᱠᱟᱛᱮᱫ ᱜᱮ ᱟᱵᱚ ᱯᱷᱤᱴ ᱱᱤᱛᱚᱜ ᱦᱚᱢ ᱢᱮᱱᱠᱷᱟᱱ ᱫᱚ ᱟᱵᱚ ᱫᱚ ᱦᱟᱸᱜ ᱡᱮᱦᱮᱛᱩ ᱥᱟᱱᱛᱟᱲ ᱠᱟᱱᱟ ᱵᱚᱱ᱾ ᱦᱮᱸ ᱡᱚᱢ ᱧᱩ ᱵᱚᱱ ᱠᱚᱨᱟᱣ ᱞᱮᱠᱷᱟᱱ ᱜᱮ ᱚᱴᱳᱢᱮᱴᱤᱠ ᱡᱟᱦᱟᱸ ᱫᱤᱱᱟᱹ ᱫᱤᱱ ᱠᱟᱹᱢᱤ ᱥᱮ ᱵᱮᱭᱟᱢ ᱠᱚᱨᱮᱱᱟᱜ ᱚᱱᱟ ᱫᱚ ᱚᱴᱳᱢᱮᱴᱤᱠ ᱦᱟᱸᱜ ᱟᱵᱚᱣᱟᱜ ᱠᱟᱹᱢᱤ ᱠᱟᱹᱥᱱᱤ ᱛᱟᱞᱟ ᱛᱮᱜᱮ ᱚᱱᱟ ᱫᱚ ᱵᱚᱰᱤ ᱵᱚᱰᱤ ᱫᱚ ᱯᱷᱤᱴ ᱛᱟᱦᱮᱸᱱᱟ ᱦᱟᱸᱜ ᱤᱱᱠᱟᱹ ᱟᱞᱮᱫᱟ ᱵᱷᱟᱵ ᱛᱮᱫᱚ ᱦᱟᱸᱜ ᱦᱮᱸ ᱚᱱᱠᱟ ᱵᱮᱭᱟᱢ ᱥᱮ ᱮᱴᱟᱜ ᱤᱡᱟᱹ ᱠᱚᱫᱚ ᱠᱚᱨᱟᱣ ᱵᱟᱝ ᱦᱩᱭᱩᱜ ᱛᱟᱵᱚᱱᱟ᱾ ᱟᱨ ᱡᱮᱦᱮᱛᱩ ᱟᱵᱚ ᱢᱟ ᱦᱟᱸᱜ ᱥᱟᱱᱛᱟᱲ ᱠᱟᱱᱟ ᱵᱚᱱ ᱚᱱᱟ ᱠᱚ ᱦᱤᱥᱟᱹᱵᱽ ᱛᱚ ᱦᱟᱸᱜ ᱚᱱᱟ ᱠᱚᱫᱚ ᱦᱟᱸᱜ ᱵᱟᱝ ᱠᱚᱨᱟᱣ ᱞᱟᱹᱠᱛᱤ ᱠᱟᱱᱟ ᱟᱨ ᱟᱵᱚ ᱦᱚᱸᱵᱚᱱ ᱧᱮᱞ ᱟᱠᱟᱫ ᱜᱮᱭᱟ ᱡᱮ ᱥᱟᱱᱛᱟᱲ ᱦᱚᱲ ᱫᱚ ᱦᱟᱸᱜ ᱡᱟᱹᱥᱛᱤ ᱠᱟᱭᱛᱮ ᱯᱷᱤᱴ ᱩᱱᱠᱩ ᱫᱚ ᱢᱮᱱᱟᱜ ᱠᱚᱣᱟ ᱦᱟᱸᱜ ᱚᱱᱟ ᱠᱟᱨᱚᱱ ᱛᱮᱜᱮ ᱩᱱᱠᱩ ᱫᱚ ᱵᱷᱟᱜᱮᱭᱟᱜ ᱠᱚ ᱡᱚᱢᱟᱜ-ᱟ ᱥᱮ ᱡᱟᱦᱟᱸ ᱥᱚᱵᱡᱤ ᱠᱚᱥᱮ ᱡᱟᱦᱟᱸᱱᱟᱜ ᱤᱭᱟᱹ ᱠᱚᱦᱚᱸ ᱵᱷᱟᱜᱮᱭᱟᱜ ᱠᱚ ᱡᱚᱢᱮᱫᱟ᱾ ᱚᱱᱟᱛᱮ ᱰᱟᱠᱴᱚᱨ ᱦᱚᱸ ᱴᱷᱮᱱ ᱦᱚᱸ ᱟᱹᱰᱤ ᱠᱚᱢ ᱠᱚ ᱪᱟᱞᱟᱜᱼᱟ ᱟᱫᱚ ᱱᱤᱛᱚᱜ ᱡᱩᱜᱽᱨᱮ ᱡᱟᱦᱟᱸᱭ ᱦᱚᱭᱛᱚ ᱦᱟᱸᱜ ᱵᱷᱟᱜᱤ ᱴᱷᱤᱠ ᱵᱟᱭ ᱡᱚᱢᱮᱫᱟ ᱟᱫᱚ ᱦᱟᱸᱜ ᱦᱟᱺᱰᱤ ᱯᱟᱹᱣᱨᱟᱹ ᱥᱮ ᱮᱴᱟᱜ ᱮᱴᱟᱜ ᱠᱚᱭ ᱧᱩᱭᱮᱫᱟ ᱛᱚᱦᱚᱞᱮ ᱩᱱᱤ ᱫᱚ ᱦᱟᱸᱜ ᱟᱭᱢᱟ ᱞᱮᱠᱟᱱᱟᱜ ᱨᱳᱜᱽ ᱟᱡᱟᱨ ᱛᱮ ᱯᱮᱨᱮᱡ ᱟᱭ ᱠᱟᱱᱟ ᱟᱫᱚ ᱱᱤᱭᱟᱹ ᱫᱷᱟ ᱟᱵᱚᱣᱟᱜ ᱮᱣᱮᱨᱱᱮᱥ ᱥᱮ ᱟᱵᱚ ᱥᱚᱢᱟᱡ ᱨᱮᱱᱟᱜ ᱢᱤᱫᱴᱮᱱ ᱢᱤᱫᱴᱮᱱ ᱵᱟᱨᱭᱟ ᱧᱮᱞᱚᱜ ᱠᱟᱱ ᱜᱮᱭᱟ ᱡᱚᱢ ᱧᱩ ᱨᱮ ᱵᱷᱟᱜᱤ ᱵᱟᱠᱚ ᱫᱷᱮᱭᱟᱱᱟᱜ ᱠᱟᱱᱟ ᱟᱫᱚ ᱟᱢ ᱜᱮ ᱦᱟᱸᱜ ᱞᱟᱹᱭᱢᱮ
ᱦᱮᱸ ᱴᱷᱤᱠ ᱟᱹᱰᱤ ᱢᱚᱡᱽ ᱜᱮᱵᱤᱱ ᱞᱟᱹᱭ ᱠᱮᱫᱟ ᱟᱵᱩ ᱫᱚ ᱡᱚᱢ ᱧᱩ ᱫᱚ ᱢᱚᱸᱡᱽ ᱛᱮ ᱫᱚᱦᱚ ᱡᱩᱨᱩᱨᱤ ᱠᱟᱱ ᱛᱟᱵᱚᱱᱟ ᱡᱚᱢ ᱧᱩ ᱡᱩᱫᱤ ᱵᱟᱝ ᱛᱟᱦᱮᱱᱟ ᱢᱚᱸᱡᱽ ᱛᱮ ᱦᱮᱸᱥᱮ ᱪᱮᱠᱟᱛᱮ ᱦᱚᱲᱢᱚ ᱫᱚ ᱢᱚᱸᱡᱽ ᱛᱟᱦᱮᱱᱟ ᱟᱨ ᱟᱵᱚ ᱦᱚᱲ ᱢᱟ ᱧᱩ ᱠᱟᱜᱼᱟᱠᱚ ᱧᱩ ᱵᱷᱤᱫᱟᱹᱲ ᱠᱚᱜ ᱟᱠᱚ
ᱦᱩᱸ ᱦᱩᱸ ᱦᱩᱸ ᱦᱩᱸ
ᱜᱤᱫᱟᱹᱨ ᱵᱟᱲᱟᱭᱠᱚ ᱦᱟᱸᱰᱮ ᱱᱚᱰᱮ ᱜᱟᱹᱰᱭᱟᱹ ᱠᱚᱨᱮ ᱫᱷᱟᱨᱮ ᱠᱚᱨᱮ
ᱦᱩᱸ ᱦᱩᱸ
ᱞᱮᱴ ᱫᱷᱟᱨᱮ ᱠᱚᱨᱮ ᱟᱫᱚ ᱚᱱᱟ ᱠᱚᱫᱚ ᱦᱩᱸ ᱮᱛᱚ ᱦᱚᱲᱟᱜ ᱱᱚᱡᱚᱨ ᱨᱮᱦᱚᱸ ᱟᱵᱚ ᱫᱚ ᱟᱵᱚᱣᱟᱜ ᱢᱟᱱᱮ ᱦᱚᱲᱵᱚᱱ ᱤᱭᱟᱹᱜ ᱠᱟᱱᱟ ᱚᱱᱟ ᱠᱟᱨᱚᱱ ᱛᱮ ᱦᱚᱲ ᱠᱚ ᱛᱚ ᱥᱚᱵᱽ ᱛᱚ ᱵᱟᱝᱠᱚ ᱠᱟᱱᱟ ᱟᱵᱚ ᱢᱟᱹᱱᱢᱤ ᱦᱚᱲ ᱛᱚ ᱱᱤᱭᱟᱹ ᱚᱱᱟ ᱢᱤᱫ ᱵᱟᱨᱭᱟ ᱢᱮᱱᱟᱜ ᱠᱚᱣᱟ ᱩᱱᱠᱩ ᱩᱱᱠᱩ ᱠᱟᱛᱷᱟ ᱛᱮᱜᱮ ᱟᱵᱚ ᱥᱚᱵᱽ ᱟᱵᱚ ᱥᱚᱵᱽ ᱥᱟᱱᱛᱟᱲ ᱜᱮ ᱟᱫᱚ ᱴᱷᱤᱠ ᱫᱚᱠᱟᱱ ᱠᱚᱨᱮ ᱦᱚᱸ ᱡᱟᱦᱟᱸ ᱠᱚᱨᱮ ᱜᱮ ᱪᱟᱞᱟᱜᱼᱟ ᱫᱤᱠᱩ ᱠᱚ ᱧᱟᱢ ᱵᱚᱱᱟ ᱛᱚ ᱢᱮᱱᱟᱠᱚ ᱢᱟᱡᱷᱤ ᱢᱟᱡᱷᱤ ᱵᱚ
ᱦᱩᱸ ᱦᱩᱸ ᱦᱩᱸ ᱦᱩᱸ
ᱟᱫᱚ ᱦᱟᱸᱜ ᱡᱮᱦᱮᱛᱩ ᱢᱤᱫᱴᱮᱱ ᱟᱵᱚᱣᱟᱜ ᱫᱚ ᱯᱚᱨᱤᱪᱚᱭ ᱢᱮᱱ ᱞᱮᱠᱷᱟᱱ ᱫᱚ ᱢᱤᱫᱴᱮᱱ ᱦᱚᱲ ᱡᱩᱫᱤ ᱵᱟᱹᱲᱤᱡ ᱮ ᱠᱟᱹᱢᱤ ᱠᱮᱫᱟ ᱩᱱᱤ ᱫᱚ ᱛᱟᱭᱚᱢ -ᱛᱮ ᱵᱟᱭ ᱧᱮᱞ ᱮᱫᱟ ᱡᱮ ᱚᱱᱟ ᱥᱚᱢᱟᱡᱽ ᱨᱮᱱ ᱦᱚᱲ ᱵᱷᱟᱜᱤ ᱦᱚᱲ ᱦᱮᱱᱟᱜ ᱠᱚᱣᱟ ᱥᱮ ᱵᱷᱟᱜᱤ ᱠᱚ ᱡᱚᱢ ᱧᱩᱭᱮᱫᱟ ᱥᱮ ᱵᱷᱟᱜᱮ ᱵᱷᱟᱜᱮ ᱡᱟᱭᱜᱟ ᱨᱮᱠᱚ ᱚᱞ ᱯᱟᱲᱦᱟᱜ ᱠᱟᱱᱟ ᱚᱱᱟ ᱠᱚᱫᱚ ᱛᱚᱠᱷᱚᱱ ᱩᱱᱤ ᱫᱚ ᱵᱟᱭ ᱡᱟᱡ ᱮᱫᱟ ᱩᱱᱤ ᱫᱚ ᱜᱚᱴᱟ ᱥᱚᱢᱟᱡᱽ ᱜᱮ ᱦᱟᱸᱜ ᱚᱱᱰᱮ ᱛᱚᱠᱷᱚᱱᱮ ᱧᱮᱞ ᱮᱫᱟ ᱩᱱᱤᱭᱟᱜ ᱠᱟᱨᱚᱱ ᱛᱮ ᱡᱮ ᱮᱨᱟ ᱱᱩᱱᱠᱩ ᱫᱚ ᱦᱟᱸᱰᱮ ᱠᱚ ᱧᱩᱭᱟᱥᱮ ᱯᱟᱹᱣᱨᱟᱹ ᱠᱚ ᱧᱩᱭᱟᱥᱮ ᱟᱹᱣᱲᱤ ᱜᱮ ᱦᱟᱸᱰᱮ ᱱᱟᱸᱰᱮ ᱠᱚ ᱜᱤᱛᱤᱡ ᱠᱚᱜᱼᱟ
ᱦᱩᱸ ᱚᱱᱠᱟ ᱠᱟᱛᱮᱜ ᱫᱚᱢᱮ ᱦᱚᱲ ᱠᱚ ᱚᱱᱠᱟ ᱴᱜᱮ ᱱᱤᱭᱟᱹ ᱠᱚᱨᱮ ᱤᱭᱟᱹᱭ ᱱᱟᱠᱚ ᱦᱟᱺᱰᱤ ᱧᱩ ᱠᱷᱟᱹᱛᱤᱨ ᱛᱮᱜᱮ ᱠᱟᱛᱚ ᱠᱚ ᱧᱩᱭᱟ ᱢᱟᱱᱮ ᱦᱟᱺᱰᱤ ᱫᱚ ᱵᱟᱭ ᱧᱩᱭ ᱮᱫᱟ ᱢᱟᱱᱮ ᱦᱟᱺᱰᱤ ᱜᱮ ᱧᱩᱭ ᱮ ᱠᱟᱱᱟ ᱩᱱᱤ ᱫᱚ ᱚᱱᱠᱟ ᱚᱵᱚᱥᱛᱷᱟ ᱚᱱᱠᱟ ᱠᱷᱟᱹᱛᱤᱨ ᱫᱚᱢᱮᱨ ᱠᱚᱭ ᱫᱟᱜ ᱨᱮᱜᱮ ᱰᱩᱵᱩᱡ ᱠᱟᱛᱮ ᱠᱚ ᱤᱭᱟᱹᱭ ᱮᱱᱟ ᱱᱟᱱᱟ ᱨᱚᱠᱚᱢ ᱜᱷᱚᱴᱱᱟ ᱡᱚᱢ ᱧᱩ ᱦᱟᱺᱰᱤ ᱧᱩ ᱠᱚᱫᱚ ᱵᱟᱝᱜᱮ ᱴᱷᱤᱠᱟ ᱟᱨ ᱡᱚᱢ ᱧᱩ ᱡᱩᱫᱤ ᱢᱚᱡᱽ ᱛᱮ ᱦᱩ‍‍ᱸ
ᱤᱱᱟᱹᱜ ᱠᱟᱱ ᱜᱮ ᱟᱵᱟᱨ ᱱᱤᱭᱟᱹ ᱯᱟᱨᱚᱢᱮᱱ ᱵᱚᱪᱷᱚᱨ ᱡᱟᱦᱟᱸ ᱫᱩ ᱦᱟᱡᱟᱨ ᱯᱚᱸᱪᱤᱥ ᱨᱮ ᱥᱮ ᱦᱟᱸᱜ ᱪᱚᱵᱽᱵᱤᱥ ᱨᱮ ᱯᱟᱲᱟᱜ ᱠᱟᱱᱟ ᱦᱟᱸᱜ ᱟᱵᱚᱨᱮᱱ ᱡᱟᱦᱟᱸ ᱯᱷᱤᱞᱤᱢ ᱥᱴᱟᱨ ᱢᱤᱫᱴᱮᱱ ᱛᱟᱦᱮᱸ ᱠᱟᱱᱟᱭ ᱦᱟᱸᱜ ᱟᱨ ᱡᱟᱛᱨᱟ ᱦᱚᱸᱭ ᱠᱚᱨᱟᱣ ᱮᱫ ᱛᱟᱦᱮᱸᱫ ᱩᱱᱤ ᱫᱚ ᱦᱩᱭᱩᱜ ᱠᱟᱱᱟ ᱦᱟᱸᱜ ᱠᱚᱢᱮᱰᱤ ᱡᱟᱦᱟᱸ ᱠᱚᱨᱟᱣ ᱵᱟᱲᱟᱭ ᱛᱟᱦᱮᱸᱱ ᱴᱷᱚᱯᱚᱝ ᱴᱩᱰᱩ ᱦᱟᱸᱜ ᱩᱱᱤ ᱦᱚᱸ ᱛᱚ ᱱᱤᱭᱟᱹ ᱮᱸ ᱦᱟᱺᱰᱤ ᱯᱟᱹᱣᱨᱟᱹ ᱠᱷᱟᱹᱛᱤᱨ ᱛᱮᱜᱮ ᱦᱟᱸᱜ ᱟᱭᱟᱜ ᱡᱟᱦᱟᱸ ᱡᱤᱭᱚᱱ ᱱᱚᱣᱟ ᱦᱟᱸᱜ ᱪᱟᱞᱟᱣ ᱮᱱᱟ ᱟᱫᱚ ᱱᱚᱝᱠᱟᱱᱟᱜ ᱱᱤᱭᱟᱹ ᱱᱚᱜ ᱚᱱᱠᱟᱱᱟᱜ ᱠᱚ ᱦᱟᱸᱜ ᱟᱹᱰᱤ ᱟᱸᱴ ᱜᱮ ᱧᱮᱞᱚᱜ ᱠᱟᱱᱟ ᱟᱵᱚ ᱥᱚᱢᱟᱡ ᱨᱮ ᱦᱟᱸᱜ
ᱦᱮᱸ ᱚᱱᱟᱜᱮ ᱚᱱᱟᱜᱮ ᱢᱚᱡᱛᱮ ᱡᱚᱫᱤ ᱵᱟᱝᱠᱚ ᱛᱟᱦᱮᱸᱱᱟ ᱛᱚ ᱜᱮᱭᱟᱛᱚ
ᱦᱩᱸ ᱦᱩᱸ ᱱᱚᱣᱟ ᱠᱟᱱ ᱜᱮ ᱦᱟᱸᱜ ᱢᱩᱪᱟᱹᱫ ᱥᱳᱢᱚᱭ ᱨᱮᱦᱚᱸ ᱚᱱᱠᱟ ᱩᱱᱤ ᱮᱢᱚᱱ ᱦᱟᱺᱰᱤ ᱧᱩ ᱠᱷᱟᱹᱛᱤᱨ ᱛᱮ ᱦᱚᱲᱢᱚ ᱩᱱᱟᱹᱜ ᱤᱭᱟᱹᱭᱮᱱ ᱛᱟᱭᱟ ᱡᱮ ᱚᱱᱟ ᱴᱟᱠᱟ ᱯᱚᱭᱥᱟ ᱞᱟᱹᱜᱤᱫ ᱦᱚᱸ ᱚᱱᱠᱟ ᱵᱟᱝ ᱤᱭᱟᱹ ᱮᱸ ᱫᱟᱲᱮᱭ ᱟᱫᱟ ᱡᱮ ᱚᱱᱟ ᱴᱷᱤᱠ ᱴᱷᱟᱠ ᱮ ᱪᱤᱠᱤᱛᱥᱟ ᱟᱫᱚ ᱦᱟᱺᱰᱤ ᱯᱟᱹᱣᱨᱟᱹ ᱛᱮᱫᱚ ᱦᱟᱸᱜ ᱧᱩ ᱠᱟᱜ ᱟᱭ ᱟᱭᱢᱟ
ᱟᱭᱢᱟ ᱦᱟᱱᱛᱮ ᱱᱟᱛᱮ ᱩᱰᱩᱠᱮᱱ ᱜᱮ ᱵᱟᱭ ᱫᱚᱦᱚ ᱡᱟᱣᱨᱟ ᱫᱟᱲᱮᱭᱟᱜ ᱠᱟᱱᱟ ᱫᱚᱦᱚᱭᱟᱭ ᱪᱤᱠᱟ ᱠᱟᱛᱮ ᱚᱱᱟ ᱯᱚᱭᱥᱟ ᱡᱚᱝᱼᱟ ᱦᱮᱸ᱾
ᱤᱱᱟᱹ ᱵᱮᱜᱚᱨ ᱦᱚᱸ ᱦᱟᱺᱰᱤ ᱧᱩ ᱞᱮᱠᱷᱟᱱ ᱫᱚ ᱚᱱᱟ ᱵᱷᱟᱹᱜᱤ ᱪᱮᱫ ᱠᱟᱱᱟ, ᱵᱟᱹᱲᱤᱡ ᱪᱮᱫ ᱠᱟᱱᱟ ᱚᱱᱟ ᱫᱚ ᱦᱟᱸᱜ ᱟᱢ ᱫᱚ ᱪᱮᱫ ᱦᱚᱸ ᱵᱟᱢ ᱫᱤᱥᱟᱹᱭᱟ, ᱟᱨ ᱵᱷᱟᱹᱜᱤ ᱴᱷᱤᱠ ᱛᱮ ᱪᱮᱫ ᱦᱚᱸ ᱵᱟᱢ ᱠᱟᱹᱢᱤ ᱫᱟᱲᱮᱭᱟᱜᱼᱟ᱾
ᱦᱮᱸ ᱚᱠᱮ ᱧᱚᱢ ᱡᱚᱢ ᱧᱩ ᱢᱚᱡᱽ ᱛᱮ ᱫᱚᱦᱚ ᱫᱚᱨᱠᱟᱨ ᱠᱟᱱᱟ᱾
ᱦᱩᱸ ᱦᱩᱸ ᱦᱩᱸ᱾
ᱡᱟᱦᱟᱸ ᱦᱟᱺᱰᱤ ᱡᱟᱦᱟᱸ ᱦᱟᱺᱰᱤ ᱠᱩ- ᱠᱷᱚᱨᱪᱟᱭ ᱫᱟᱠᱩ ᱥᱮ ᱱᱮᱥᱟ ᱡᱤᱱᱤᱥ ᱠᱷᱚᱨᱪᱟᱭ ᱫᱟᱠᱚ ᱚᱱᱟ ᱫᱚ ᱤᱠᱤ ᱡᱤᱱᱤᱥ ᱨᱮᱜᱮ ᱡᱩᱫᱤ ᱠᱚ ᱠᱷᱚᱨᱪᱟᱭᱟ᱾ ᱛᱚ ᱦᱚᱲᱢᱚ ᱨᱮᱦᱚᱸ ᱠᱟᱡᱮ ᱮᱢᱟ ᱦᱚᱲᱢᱚ ᱦᱚᱸ ᱴᱷᱤᱠ ᱛᱟᱦᱮᱸᱱᱟ᱾ ᱟᱫᱚ ᱚᱱᱟ ᱠᱚᱫᱚ ᱵᱟᱝᱠᱚ ᱚᱱᱟ ᱠᱷᱚᱲ ᱫᱚ ᱵᱟᱝᱠᱚ ᱫᱷᱮᱭᱟᱱ ᱠᱟᱱᱟ᱾
ᱦᱩᱸ ᱦᱩᱸ ᱱᱟᱠᱷᱟᱱ ᱟᱵᱚ ᱥᱟᱱᱛᱟᱲ ᱢᱟ ᱦᱟᱺᱰᱤ ᱯᱟᱹᱣᱨᱟᱹ ᱥᱮ ᱡᱟᱦᱟᱸ ᱴᱩᱠᱩᱡ ᱦᱟᱺᱰᱤ ᱡᱟᱦᱟᱸ ᱠᱚ ᱵᱮᱱᱟᱣ ᱟᱠᱚ ᱚᱱᱟ ᱢᱚᱛᱚ ᱟᱵᱚ ᱥᱟᱱᱛᱟᱲ ᱜᱮᱵᱚᱱ ᱵᱮᱱᱟᱣ ᱞᱮᱜᱼᱟ, ᱚᱱᱟ ᱡᱟᱦᱟᱸ ᱟᱵᱚ ᱮ ᱵᱚᱸᱜᱟ ᱵᱩᱨᱩ ᱪᱚᱰᱚᱨ ᱞᱟᱹᱜᱤᱫ ᱟᱨ ᱥᱟᱨᱮᱡᱚᱜᱼᱟ ᱚᱱᱟ ᱯᱷᱩᱲᱩᱜ ᱦᱤᱥᱟᱹᱵ ᱛᱮ ᱦᱟᱸᱜ ᱚᱱᱟ ᱜᱮ᱾ ᱧᱩ ᱠᱟᱛᱮᱜ ᱦᱟᱸᱜ ᱟᱸ ᱞᱤᱢᱤᱴ ᱨᱮ ᱫᱚᱦᱚ ᱫᱚᱦᱚ ᱞᱟᱹᱜᱤᱛ ᱚᱱᱟ ᱫᱚᱠᱚ ᱵᱮᱵᱚᱦᱟᱨᱮᱫ ᱛᱟᱦᱮᱸᱜ, ᱢᱮᱱᱠᱷᱟᱱ ᱛᱮᱦᱮᱧ ᱜᱟᱯᱟ ᱫᱚ ᱚᱱᱟ ᱞᱤᱢᱤᱴ ᱦᱚᱸ ᱠᱨᱚᱥᱚᱜ ᱠᱟᱱᱟ ᱥᱮ ᱡᱟᱦᱟᱸ ᱵᱚᱸᱜᱟ ᱵᱩᱨᱩᱢ ᱪᱚᱰᱚᱨᱟᱭ ᱠᱟᱱᱟ ᱤᱱᱟᱹ ᱦᱚᱸ ᱚᱱᱟ ᱠᱟᱹᱢᱤ ᱦᱚᱸ ᱢᱚᱸᱡᱽ ᱛᱮ ᱵᱟᱢ ᱪᱚ ᱯᱩᱣ ᱫᱟᱲᱮᱭᱟᱜ ᱱᱟ
ᱦᱳᱭ ᱦᱳᱭ ᱚᱱᱟ ᱠᱷᱟᱹᱛᱤᱨ ᱛᱮᱦᱚᱸ᱾ ᱠᱚᱜᱤ ᱟᱹᱰᱤ ᱜᱮ ᱤᱭᱟᱹᱜ ᱠᱟᱱᱟ᱾
ᱦᱩᱸ ᱦᱩᱸ᱾
ᱦᱩᱸ᱾
ᱟᱨ ᱛᱟᱞᱦᱮ ᱟᱵᱮ ᱚᱱᱟ ᱠᱚᱨᱮ ᱦᱟᱸᱜ ᱪᱮᱫ ᱞᱮᱠᱟ ᱛᱮᱦᱮᱧ ᱜᱟᱯᱟ ᱦᱟᱺᱰᱤ ᱠᱚ ᱪᱮᱫ ᱞᱮᱠᱟ ᱠᱚ ᱦᱮᱸ ᱦᱟᱴ ᱯᱟᱛᱟ ᱠᱚᱨᱮ ᱯᱮ ᱟᱹᱠᱷᱨᱤᱧᱮᱜᱼᱟ ᱥᱮ ᱵᱟᱝ?
ᱵᱟ ᱦᱟᱴ ᱯᱟᱛᱟ ᱠᱚᱨᱮ ᱫᱚ ᱦᱟᱺᱰᱤ ᱫᱚ ᱵᱟᱝ ᱟᱠᱷᱨᱤᱧᱚᱜᱼᱟ ᱟᱨ ᱫᱚᱠᱟᱱ ᱠᱚ ᱛᱟᱦᱮᱸ ᱠᱟᱱᱟ᱾ ᱛᱟᱦᱮᱸ ᱠᱟᱱᱟ ᱛᱚ ᱯᱟᱹᱣᱨᱟᱹ ᱫᱚᱠᱟᱱ ᱠᱩ ᱚᱱᱟ ᱠᱚᱦᱚᱸ ᱵᱚᱱᱫᱚ-ᱵᱚᱱᱫᱚ ᱪᱟᱵᱟᱣ ᱠᱟᱱᱟ᱾ ᱦᱮᱸ᱾ ᱠᱤᱪᱷᱩ ᱫᱚ ᱠᱤᱪᱷᱩ ᱯᱨᱚᱥᱟ ᱢᱟᱱᱮ ᱯᱨᱚᱥᱟᱥᱚᱱ ᱠᱟᱨᱚᱱ ᱛᱮ ᱛᱚ ᱵᱟᱝ ᱚᱱᱟ ᱫᱚ ᱵᱚᱱᱫᱚ ᱠᱟᱱᱟ᱾ ᱟᱫᱚ ᱩᱠᱩ ᱩᱠᱩ ᱛᱮᱠᱚ ᱠᱤᱪᱷᱩ ᱠᱚ ᱟᱫᱚ ᱟᱹᱠᱷᱨᱤᱧ ᱟᱠᱚ ᱟᱫᱚ ᱚᱱᱟᱜᱮ ᱪᱟᱞᱟᱜ ᱟᱠᱚ ᱚᱸᱰᱮ ᱜᱮ ᱟᱹᱛᱩ ᱠᱚᱨᱮᱱ ᱠᱩ᱾ ᱻ
ᱦᱩᱸ ᱦᱩᱸ ᱦᱩᱸ
ᱟᱸ ᱟᱪᱪᱷᱟ ᱚᱱᱛᱮ ᱟᱯ ᱢᱟᱱᱮ ᱪᱮᱫ ᱞᱤᱠᱟ ᱢᱟᱱᱮ ᱛᱮᱢᱚᱱᱚᱛᱮ ᱠᱷᱟᱹᱡᱟᱹᱲᱤ ᱜᱷᱩᱜᱽᱱᱤ ᱪᱚᱯ ᱚᱱᱟ ᱫᱚ ᱫᱚᱢᱮ ᱜᱤ ᱯᱷᱮᱢᱟᱥ ᱜᱮᱭᱟ ᱚᱱᱛᱮ ᱠᱤ ᱪᱮᱫᱞᱤᱠᱟ? ᱠᱷᱟᱹᱡᱟᱹᱲᱤ ᱜᱩᱜᱽᱱᱤ ᱧᱟᱢᱚᱜ ᱯᱮ ᱥᱮ ᱵᱟᱝ ᱧᱟᱢᱚᱜᱼᱟ?
ᱦᱩᱸ ᱦᱩᱸ ᱧᱟᱢ ᱫᱚ ᱧᱟᱢᱚᱜ ᱜᱤᱭᱟ, ᱠᱷᱟᱹᱡᱟᱹᱲᱤ ᱜᱷᱩᱜᱩᱱᱤ ᱪᱚᱯ ᱧᱟᱢᱚᱜ ᱜᱮᱭᱟ ᱡᱟᱦᱟᱸᱭ ᱠᱚ ᱦᱟᱸᱜ ᱦᱚᱭᱛᱚ ᱥᱮᱛᱟᱜ ᱵᱮᱲᱟ ᱨᱮ ᱠᱟᱹᱢᱤᱭ ᱪᱟᱞᱟᱜ ᱠᱟᱱᱟ, ᱚᱱᱮ ᱦᱚᱭᱛᱚ ᱫᱟᱠᱟ ᱠᱚ ᱵᱟᱝ ᱤᱥᱤᱱ ᱠᱟᱱᱟ ᱛᱟᱦᱮ ᱦᱟᱸᱜ ᱩᱱᱤ ᱡᱚᱢ ᱠᱟᱛᱮᱫ ᱚᱱᱟᱭ ᱠᱟᱹᱢᱤ ᱫᱟᱲᱮᱭᱟᱜᱼᱟ᱾ ᱟᱹᱠᱷᱨᱤᱧᱚᱜ ᱜᱮᱭᱟ ᱚᱱᱟ ᱠᱚᱸᱦᱚ, ᱜᱷᱩᱜᱽᱱᱤ ᱢᱩᱲᱤ ᱪᱚᱯ ᱦᱚᱸ ᱡᱚᱢ ᱜᱮᱭᱟ ᱠᱚ ᱟᱹᱠᱷᱨᱤᱧᱚᱜ ᱜᱮᱭᱟ᱾
ᱦᱩᱸ
ᱩᱸ ᱟᱵᱟ ᱮᱴᱟᱜ-ᱮᱴᱟᱜ ᱡᱟᱭᱜᱟ ᱠᱚᱨᱮ ᱫᱚ ᱚᱱᱟ ᱫᱚ ᱡᱟᱹᱥᱛᱤ ᱧᱚᱜ ᱜᱮᱠᱚ ᱡᱚᱢᱟ᱾
ᱦᱳᱭ ᱦᱳᱭ ᱦᱳᱭ᱾
ᱚ-ᱚᱱᱛᱮ ᱟᱸᱡᱚᱢ ᱦᱳᱭ ᱠᱟᱱᱟ ᱯᱩᱨᱩᱞᱤᱭᱟᱹ ᱵᱟᱸᱠᱩᱲᱟ ᱥᱮᱫ ᱫᱚ ᱦᱟᱸᱜ ᱟᱹᱰᱤ ᱟᱹᱰᱤ ᱟᱸᱴ ᱠᱚ ᱠᱩᱥᱤᱭᱟᱜᱼᱟ᱾ ᱠᱷᱟᱹᱡᱟᱹᱲᱤ, ᱜᱩᱜᱽᱱᱤ, ᱪᱚᱯ ᱠᱚᱦᱚᱸ ᱟᱸᱡᱚᱢ ᱦᱳᱭ ᱠᱟᱱᱟ ᱵᱚᱱᱫᱟᱹ ᱜᱟᱛᱮ ᱠᱚᱴᱷᱮᱱ ᱦᱚᱸᱻ ᱞᱚ ᱠᱚ ᱞᱟᱹᱭ ᱟᱠᱟᱫᱤᱧᱟ ᱡᱮ ᱱᱚᱸᱠᱟ ᱱᱚᱸᱠᱟ,
ᱩᱸ ᱱᱚᱛᱮ ᱦᱚᱸ ᱠᱚᱪᱚᱲᱤ, ᱠᱷᱟᱹᱡᱟᱹᱲᱤ, ᱜᱷᱩᱜᱽᱱᱤ, ᱪᱚᱻᱯ ᱥᱤᱸᱜᱟᱲᱟ ᱚᱱᱟ ᱫᱚ ᱱᱟᱥᱛᱟ ᱞᱟᱹᱜᱤᱫ ᱫᱚᱢᱮ ᱜᱮ ᱢᱟᱱᱮ ᱯᱷᱮᱢᱟᱥ ᱜᱮ ᱮᱭᱟ ᱡᱟᱠᱮ ᱵᱚᱞᱮ ᱱᱚᱛᱮ, ᱟ ᱚᱱᱛᱮ ᱫᱚ ᱱᱟᱥᱛᱟ ᱨᱮ ᱪᱮᱜ ᱯᱷᱮᱢᱟᱥ ᱜᱮᱭᱟ?
ᱱᱟᱥᱛᱟ ᱨᱮᱫᱚ ᱦᱟᱸᱜ ᱤᱱᱠᱟᱹ ᱡᱟᱦᱟᱸᱭ ᱦᱚᱭᱛᱳ ᱦᱚᱸᱜᱼᱚ ᱠᱚᱨᱟᱣ ᱠᱷᱟᱱ ᱫᱚᱭ ᱮᱢᱱᱤ ᱡᱟᱦᱟᱸ ᱚᱲᱟᱜ ᱨᱮ ᱦᱚᱭᱛᱚ ᱱᱟᱥᱛᱟ ᱠᱷᱟᱱ ᱫᱚ ᱚᱱᱠᱟ ᱪᱟ, ᱠᱷᱟᱹᱡᱟᱹᱲᱤᱢ ᱡᱚᱢ ᱠᱮᱜᱼᱟ ᱚᱱᱠᱟ ᱦᱟᱸᱜ ᱤᱭᱟᱹ ᱠᱚᱫᱚ ᱵᱟᱝᱼᱟ, ᱟᱸ ᱡᱩᱫᱤ, ᱡᱩᱫᱤ ᱛᱟᱦᱮᱸᱱ ᱛᱟᱢ ᱠᱷᱟᱡ ᱪᱟᱱᱟᱪᱩᱨ ᱠᱚ ᱪᱟᱱᱟᱪᱩᱨ ᱠᱚᱢ ᱠᱮᱜᱼᱟ ᱱᱚᱜᱼᱱᱚᱸᱠᱟ ᱾
ᱦᱩᱸ ᱦᱩᱸ ᱦᱩᱸ,
ᱟᱫᱚ ᱚᱱᱟ ᱪᱚᱯ ᱠᱚᱫᱚ ᱦᱟᱸᱜ ᱚᱱᱠᱟ ᱱᱩᱱᱟᱹᱜ ᱵᱟᱠᱚ ᱟᱹᱜᱩᱭᱟ ᱱᱚᱜᱼᱚᱱᱛᱮ ᱩᱸ ᱩᱸ ᱱᱟᱹᱜ ᱵᱟᱠᱚ ᱟᱹᱜᱩᱭᱟ ᱜᱚ ᱱᱚᱜᱼᱱᱚᱛᱮ ᱡᱷᱟᱲᱠᱷᱚᱸᱰ ᱥᱮᱫ ᱦᱚᱸ ᱚᱱᱠᱟ ᱧᱮᱞ ᱦᱩᱭ ᱟᱠᱟᱱᱟ ᱦᱟᱸᱜ ᱪᱚᱯ ᱠᱚᱫᱚ ᱥᱮ ᱮᱴᱟᱜ ᱮᱴᱟᱜ ᱡᱟᱦᱟᱸ ᱚᱸ ᱚᱸᱛᱮ ᱢᱟ ᱟᱵᱟᱨᱤᱭᱟᱹ ᱠᱚ ᱡᱚᱢᱮᱜᱼᱟ ᱥᱮᱛᱟᱜ ᱱᱟᱥᱛᱟ ᱦᱚᱸ, ᱚᱱᱮ ᱚᱱᱟ ᱵᱩᱞᱩᱝ, ᱪᱟ ᱠᱚ ᱠᱚᱨᱟᱣ ᱮᱫᱟ ᱦᱟᱸᱜ ᱟᱨ ᱱᱚᱛᱮ ᱤᱭᱟᱹ ᱠᱚ
ᱚᱦᱚᱜ ᱚ,
ᱚᱱᱛᱮᱱᱟᱜ ᱫᱚ ᱦᱟᱸᱜ ᱵᱩᱞᱩᱝ ᱢᱮᱥᱟ ᱛᱟᱦᱮᱸᱱᱟ, ᱵᱩᱞᱩᱝ ᱛᱟᱦᱮᱸᱱᱟ ᱢᱮᱥᱟ ᱟᱨᱠᱤ ᱚᱱᱟ ᱫᱚ ᱦᱮᱲᱮᱢ ᱦᱚᱸ ᱵᱩᱡᱷᱟᱹᱜᱼᱟ ᱱᱚᱛᱮ ᱟᱨ ᱵᱩᱞᱩᱝ ᱞᱩᱠ ᱱᱟ ᱚᱱᱟ ᱦᱚᱸ, ᱦᱟᱞᱠᱟ ᱵᱩᱡᱷᱟᱹᱜᱼᱟ ᱵᱩᱞᱩᱝ ᱵᱩᱞᱩᱝ ᱦᱮᱲᱮᱢ ᱦᱮᱲᱮᱢ
ᱦᱮᱸ ᱛᱚ ᱚᱲᱟᱜ ᱠᱚᱨᱮ ᱦᱚᱸᱠᱚ ᱵᱮᱱᱟᱣ ᱵᱟᱲᱟᱭ ᱛᱮ ᱟᱫᱚ ᱢᱚᱸᱡᱽ ᱜᱮ ᱵᱩᱡᱷᱟᱹᱜᱼᱟ, ᱟᱫᱚ ᱚᱱᱟ?
ᱦᱩᱸ ᱦᱩᱸ ᱦᱩᱸ ᱧᱩ ᱵᱟᱲᱟ ᱠᱟᱜ ᱜᱮᱭᱟ ᱞᱤᱧ ᱢᱚᱸᱡᱽ ᱜᱮ ᱵᱩᱡᱷᱟᱹᱜᱼᱟ ᱟᱫᱚ ᱡᱮᱦᱩᱛᱩ ᱦᱚᱭ ᱧᱩᱭᱮᱫᱟ ᱫᱚᱢ ᱢᱮᱥᱟ ᱚᱱᱠᱟ ᱵᱩᱞᱩᱝ ᱟᱨ ᱤᱭᱟᱹ ᱪᱤᱱᱤ ᱢᱮᱥᱟ ᱛᱟᱱᱟᱜ ᱨᱮ, ᱞᱮ ᱠᱟᱱᱟᱜ᱾
ᱦᱳᱭ ᱦᱳᱭ᱾
ᱟᱹᱰᱤ ᱵᱩᱡᱷᱟᱹᱜᱼᱟ ᱧᱩ ᱾
ᱟᱣ ᱟᱣᱟᱡᱽ ᱠᱟᱹᱴᱤᱜ ᱠᱟᱴᱟᱣ ᱠᱟᱴᱟᱣ ᱛᱮ ᱦᱤᱡᱩᱜ ᱠᱟᱱᱟ, ᱦᱚᱭ ᱮᱫᱟᱭ ᱥᱮ ᱪᱮᱫ?
ᱦᱩᱸ ᱦᱩᱸ ᱱᱤᱛᱚᱜ ᱟᱸᱡᱚᱢᱚᱜ ᱠᱟᱱᱟ ᱥᱮ ᱵᱟᱝᱼᱟ?
ᱦᱮᱸ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱦᱸ ᱱᱤᱛᱚᱜ ᱫᱚ ᱦᱟᱸᱜ ᱟᱞᱮᱥᱮᱫ ᱟᱹᱰᱤ ᱡᱩᱨ ᱦᱟᱸᱜ ᱨᱤᱢᱤᱞ ᱠᱚ ᱦᱟᱸᱜ ᱦᱤᱡᱩᱜ ᱠᱟᱱᱟ ᱢᱚᱱᱮ ᱫᱚ ᱱᱷᱟᱸᱜ-ᱟ,
ᱦᱚᱸ ᱛᱟᱦᱚᱞᱮ ᱱᱚᱛᱮ ᱠᱷᱚᱡ, ᱱᱚᱛᱮ ᱠᱷᱚᱡ ᱜᱮ ᱢᱚᱱᱮ ᱨᱮᱢᱤᱞ ᱢᱚᱱᱮ ᱪᱟᱞᱟᱣᱮᱱᱟ ᱚᱱᱛᱮ᱾ ᱟᱞᱮ ᱥᱮᱫ ᱦᱚᱸ ᱱᱤᱛᱟᱹᱜ ᱜᱮ ᱫᱟᱜ ᱵᱟᱲᱟ ᱠᱮᱫᱟᱭ ᱱᱷᱟᱸᱜ ᱦᱮᱸ᱾
ᱦᱮᱸ ᱦᱮᱸ ᱱᱚ ᱚᱱᱛᱮ ᱠᱷᱚᱱ ᱜᱮ ᱦᱤᱡᱩ ᱠᱟᱱᱟ ᱦᱟᱸᱜ ᱟᱞᱮ
ᱦᱚᱸ, ᱦᱮᱸ ᱠᱟᱹᱴᱤᱜ ᱩᱱᱟᱹᱜ ᱚᱰᱚᱝ ᱠᱚᱦᱚᱸ ᱫᱷᱮᱭᱟᱱᱟᱜ ᱦᱩᱭᱩᱜ ᱠᱟᱱᱟ ᱠᱟᱨᱚᱱ ᱱᱟᱥᱮᱱᱟᱜ ᱡᱩᱫᱤ ᱟᱣᱟᱡᱽ ᱡᱩᱫᱤ ᱵᱟᱝ ᱟᱸᱡᱚᱢᱚᱜ ᱠᱟᱱᱟ ᱛᱚ ᱚᱱᱟ ᱯᱩᱨᱟᱹ ᱨᱤᱡᱮᱠᱴ ᱴᱚᱜ ᱠᱟᱱᱟ ᱮᱠᱫᱚᱢ᱾
ᱚᱱᱟ ᱢᱟ ᱠᱟᱱ ᱜᱮ᱾
ᱥᱟ ᱢᱤᱫ ᱦᱚᱲᱟᱜ ᱚᱸᱠᱟ ᱜᱮ ᱵᱟᱨ ᱫᱷᱟᱣ ᱵᱟᱨ ᱦᱚᱲ ᱥᱟᱶᱛᱮ ᱚᱱᱠᱟ ᱨᱚᱲ ᱠᱮᱫᱟ ᱟᱫᱚ ᱟᱣᱟᱡᱽ ᱛᱚ ᱟᱸᱡᱽᱚᱢᱚᱜ ᱠᱟᱱ ᱛᱟᱦᱮᱸᱱᱟ ᱠᱤᱞᱭᱟᱨ ᱜᱮ ᱟᱫᱚ ᱛᱷᱚᱲᱟ ᱟᱥᱛᱮ ᱟᱥᱛᱮ ᱟᱸᱡᱽᱚᱢᱚᱜ ᱠᱟᱱ ᱛᱟᱦᱮᱱᱟ, ᱛᱟᱦᱮᱸᱱᱟ , ᱯᱩᱨᱟᱹ ᱵᱟᱱᱟᱨ ᱜᱮ ᱨᱮᱡᱮᱠᱴ ᱮᱱᱟ, ᱟᱫᱚ ᱠᱷᱮᱨ ᱛᱟᱦᱮᱸ ᱫᱚᱨᱠᱟᱨ ᱛᱟᱦᱮᱸᱭᱟ, ᱛᱟᱦᱮᱞᱮ ᱩᱸᱠᱩ ᱵᱩᱡᱽ ᱛᱮ ᱥᱩᱵᱤᱫᱷᱟ ᱦᱩᱭᱩᱜ ᱛᱟᱠᱚᱣᱟ,
ᱦᱩᱸ ᱦᱩᱸ ᱦᱩᱸ ᱚᱱᱟᱢᱟᱜ ᱠᱟᱱ ᱜᱮ᱾ ᱟᱫᱚ ᱱᱤᱛᱚᱜ ᱫᱚ ᱚᱲᱟᱜ ᱨᱮᱜᱮ ᱥᱮ ᱦᱟᱸᱜ ᱵᱟᱦᱨᱮ ᱥᱮᱫ ᱨᱮ, ᱦᱮᱸ ᱦᱮᱸ ᱢᱟ ᱴᱷᱤᱠ ᱜᱮᱭᱟ ᱵᱟ᱾
ᱦᱟᱸ ᱢᱟ ᱛᱟᱦᱚᱞᱮ ᱤᱱᱠᱟᱜᱮ᱾
ᱦᱩᱸ ᱦᱩᱸ ᱴᱷᱤᱠ ᱜᱮᱭᱟ ᱢᱟ᱾
ᱟ ᱟᱨᱚ ᱦᱟᱸᱜ ᱨᱚᱯᱚᱲ ᱦᱩᱭᱩᱜᱼᱟ,